ᱦᱮᱞᱳᱣ
ᱦᱮᱸ ᱡᱚᱦᱟᱨ ᱜᱮ ᱜᱚᱝᱠᱮ᱾
ᱦᱮᱸ ᱡᱚᱦᱟᱨ ᱜᱮ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱ ᱜᱮᱭᱟ᱾
ᱦᱳᱭ ᱢᱟ ᱴᱷᱤᱠ ᱜᱮᱭᱟ᱾
ᱪᱮᱫ ᱠᱚᱢ ᱪᱤᱠᱟᱹ ᱵᱟᱲᱟᱭ ᱫᱟ ᱜᱚᱝᱠᱮ? ᱦᱮᱞᱳᱼᱼ
ᱦᱮᱸ ᱨᱚᱲ ᱟᱸᱡᱚᱢᱼᱼ
ᱦᱮᱸ ᱜᱚᱝᱠᱮ ᱟᱸᱡᱚᱢᱚᱜ ᱠᱟᱱᱟ ᱪᱮᱫ ᱠᱚᱢ ᱪᱤᱠᱟᱹ ᱵᱟᱲᱟᱭᱮᱫᱟ?
ᱦᱳᱭ ᱱᱚᱜ ᱚᱭ ᱛᱚ ᱠᱟᱹᱴᱤᱡ ᱞᱟᱦᱟ ᱜᱮ ᱪᱟ ᱧᱟᱢ ᱵᱟᱲᱟ ᱦᱩᱭᱱᱟ ᱦᱩᱛᱩᱢ ᱵᱟᱲᱟ ᱠᱟᱛᱮᱜ᱾
ᱟᱪᱪᱷᱟ-ᱟᱪᱪᱷᱟᱼᱼ
ᱦᱳᱭ ᱟᱫᱚᱜᱼᱼ
ᱵᱮᱸᱜᱟᱲ ᱠᱚ ᱟᱞᱩ ᱥᱚᱵᱽᱡᱤ ᱠᱚᱫᱚᱢ ᱨᱚᱦᱚᱭ ᱟᱠᱟᱜ-ᱟ ᱵᱟᱝ?
ᱦᱮᱸ ᱨᱚᱦᱚᱭ ᱦᱩᱭ ᱠᱟᱱᱟ ᱛᱷᱚᱲᱟ ᱡᱚᱢ ᱞᱮᱠᱟ᱾
ᱟᱪᱪᱷᱟ-ᱟᱪᱪᱷᱟ ᱪᱮᱫ ᱞᱮᱠᱟ ᱦᱩᱭᱩᱜ ᱠᱟᱱᱟ ᱱᱤᱭᱟᱹ ᱜᱷᱟᱹᱲᱤᱡ ᱫᱚ ᱛᱟᱦᱚᱞᱮ?
ᱜᱮ ᱦᱟᱸᱜ ᱦᱩᱭ ᱠᱟᱱᱟ ᱟᱨᱠᱤ᱾ ᱚᱱᱟᱜᱮ ᱤ ᱧᱮᱞ ᱦᱩᱭᱩᱜ ᱠᱟᱱᱟ ᱪᱮᱫ ᱞᱮᱠᱟ ᱵᱟᱧᱪᱟᱜ ᱠᱟᱱᱟ ᱥᱮ ᱵᱟᱝ?
ᱦᱚᱞᱟ ᱢᱟᱫᱷᱮᱨ ᱢᱟᱭ ᱫᱟᱜ ᱠᱮᱫ ᱜᱮ ᱱᱚᱛᱼᱼ ᱱᱚᱱᱛᱮ ᱢᱟ ᱢᱚᱴᱟ-ᱢᱩᱴᱤ ᱴᱷᱤᱠ-ᱴᱷᱟᱠ ᱜᱮ ᱦᱩᱸ
ᱟᱪᱪᱷᱟ ᱪᱷᱟ-ᱪᱷᱟ
ᱚᱱᱛᱮ ᱟᱯᱮᱥᱮᱫ ᱪᱮᱫ ᱞᱮᱠᱟ ᱫᱟᱜ ᱡᱟᱹᱲᱤ ᱫᱚ?
ᱦᱮᱸ ᱱᱚᱛᱮ ᱦᱚᱸ ᱦᱚᱱᱟ ᱢᱟᱫᱷᱮᱨ ᱠᱟᱹᱡ ᱮ ᱫᱟᱜ ᱵᱟᱲᱟ ᱠᱮᱭᱟ᱾ ᱡᱟᱦᱟᱸ ᱨᱚᱦᱚᱲ ᱞᱮᱱ ᱛᱟᱦᱮᱸᱜ ᱟ ᱫᱟᱨᱮ ᱠᱚ ᱚᱱᱟ ᱠᱚ ᱥᱮᱛᱟᱜ ᱫᱚᱭ ᱧᱟᱢ ᱠᱮᱫ ᱜᱮᱭᱟ ᱵᱟᱝ ᱫᱚ ᱵᱟᱝ᱾
ᱦᱩᱸ-ᱦᱩᱸ
ᱟᱪᱪᱷᱟ ᱛᱟᱦᱚᱞᱮ ᱵᱟᱲᱜᱮ ᱨᱮᱜᱮᱢ ᱨᱚᱦᱚᱭ ᱠᱟᱜ-ᱟ ᱥᱮ ᱠᱷᱮᱛ ᱵᱟᱹᱛ ᱠᱚᱨᱮ ᱜᱮ? ᱟᱸᱡᱚᱢᱚᱜ ᱠᱟᱱᱟ ᱥᱮ ᱵᱟᱝ?
ᱟᱪᱪᱷᱟ ᱱᱮᱴᱚᱣᱟᱨᱠ ᱮ ᱰᱤᱥᱼᱼ ᱦᱮᱸ ᱠᱟᱹᱴᱤᱡ ᱟᱠᱚᱴ ᱟᱠᱚᱴ-ᱚᱜ ᱠᱟᱱ ᱫᱚ ᱚᱱᱟᱭ ᱰᱤᱥᱴᱟᱵ ᱮᱫᱟ᱾
ᱟᱪᱪᱷᱟ ᱱᱚᱜᱼᱚᱭ ᱛᱚ ᱱᱚᱣᱟ ᱫᱚ ᱡᱩᱱ ᱢᱟᱥ ᱪᱟᱹᱞᱩᱜ ᱠᱟᱱᱟ ᱟᱨ ᱱᱚᱜᱼᱚᱭ ᱦᱟᱸᱜ ᱦᱩᱞ ᱢᱟᱦᱟ ᱥᱮᱴᱮᱨᱚᱜ ᱠᱟ ᱢᱟ ᱛᱟᱦᱞᱮ ᱱᱚᱼ ᱚᱱᱟ ᱱᱟᱴᱤᱡ ᱞᱟᱝ ᱜᱟᱞ ᱢᱟᱨᱟᱣᱟᱞᱮᱱ ᱡᱮ ᱦᱩᱞ ᱢᱟᱦᱟ ᱱᱤᱭᱟᱹ ᱛᱮ